ᱦᱟᱞᱚᱣ ᱦᱮᱸ ᱜᱚᱝᱠᱮ ᱟᱸᱡᱚᱢ ᱫᱟᱵᱮᱱ? ᱦᱮᱸ, ᱟᱹᱞᱤᱧ ᱞᱤᱧ ᱟᱸᱡᱚᱢ ᱧᱟᱢ ᱮᱫᱟ ᱪᱮᱫ ᱞᱮᱠᱟ ᱢᱮᱱᱟᱜ ᱵᱮᱱᱟ?
ᱦᱮᱸ ᱜᱚᱝᱠᱮ ᱪᱟᱥ ᱵᱟᱨᱟᱵᱟᱨᱤ ᱢᱚᱴ ᱱᱟᱯᱟᱭ ᱜᱮ ᱢᱮᱱᱟᱜᱟ ᱠᱟᱞᱤᱧᱟ ᱾ ᱟᱵᱤᱱ ᱪᱮᱫ
ᱦᱩᱸ ᱟᱹᱞᱤᱧ ᱛᱚ ᱴᱷᱤᱠ ᱴᱷᱟᱠ ᱜᱮ ᱢᱮᱱᱟᱜ ᱞᱤᱧᱟᱹ ᱾ ᱟᱨ ᱪᱮᱫ ᱞᱮᱠᱟ ᱫᱟᱜ ᱵᱟᱲᱟ ᱠᱮᱫᱟ ᱪᱮᱫ ᱞᱮᱠᱟ?
ᱦᱮᱸᱱ ᱱᱚᱛᱮ ᱫᱚ ᱛᱮᱦᱮᱧ ᱫᱚ ᱟᱹᱨᱤ ᱫᱟᱜᱟᱭ ᱱᱟᱦᱟᱜ ᱦᱚᱞᱟ ᱢᱟᱫᱷᱮᱨ ᱮ ᱫᱟᱜ ᱵᱟᱲᱟ ᱠᱚᱞ ᱞᱮ ᱛᱟᱦᱮᱸᱱ ᱾
ᱦᱚᱞᱟ ᱢᱟᱦᱫᱮ ᱨᱮ ᱫᱟᱜ ᱵᱟᱲᱟ ᱜᱚᱫ ᱞᱮᱫᱟᱭ ᱾ ᱛᱚ ᱠᱤᱪᱩ ᱤᱭᱟᱹ ᱫᱤᱠ ᱫᱤᱭᱟᱞᱟᱝ ᱾ ᱟᱞᱮ ᱥᱮ ᱟᱨ ᱟᱞᱚᱵᱮᱱ ᱢᱮᱱᱟ ᱜᱚᱝᱠᱮ ᱡᱟ ᱫᱟᱜ ᱫᱟᱭ ᱵᱟᱝ ᱮ ᱫᱟᱜ ᱨᱮᱱᱟᱜ ᱪᱮᱫ ᱴᱷᱤᱠ ᱴᱷᱤᱠᱟᱹᱱ ᱜᱮ ᱵᱟᱝ ᱾ ᱯᱩᱨᱟᱹᱭ ᱫᱟᱜ ᱫᱟᱭ ᱫᱟᱜ ᱠᱷᱟᱱ ᱫᱚ ᱫᱟᱜ ᱟᱨ ᱵᱟᱝᱠᱷᱟᱱ ᱵᱚᱱᱫᱚ ᱠᱷᱟᱱ ᱫᱚ ᱵᱚᱱᱫᱚᱭᱮᱫᱟᱭ ᱾ ᱟᱫᱚ ᱱᱤᱛᱚᱜ ᱫᱚ ᱪᱟᱥᱵᱟᱥ ᱠᱚ ᱴᱷᱤᱠ ᱴᱷᱟᱠ ᱜᱮ ᱦᱩᱭᱩᱜᱼᱟ ᱛᱚ ᱜᱚᱝᱠᱮ ᱴᱟᱜ ᱤᱭᱟᱹ ᱫᱤᱠ ᱫᱤᱭᱮ ᱞᱟᱝ ᱜᱟᱞᱢᱟᱨᱟᱣ ᱠᱚᱜ ᱜᱮᱭᱟ, ᱪᱤᱛᱟᱹᱠ ᱫᱤᱠ ᱫᱤᱭᱮ ᱾
ᱦᱚᱭ ᱦᱚᱭ
ᱜᱟᱯᱟᱞ ᱢᱟᱨᱟᱣ ᱠᱚᱜ ᱠᱮᱭᱟ ᱞᱟᱝ ᱾ ᱛᱟᱦᱚᱞᱮ ᱛᱟᱦᱚᱞᱮ ᱪᱮᱦᱨᱟ ᱧᱚᱜ ᱦᱩᱭ ᱠᱚᱜ ᱠᱮᱭᱟ ᱾ ᱪᱮᱫ ᱵᱮᱱ ᱢᱮᱱ ᱮᱫᱟ?
ᱚ ᱦᱚᱭ ᱦᱟᱭ ᱜᱚᱝᱠᱮ ᱞᱟᱹᱭ ᱛᱟ ᱢᱮ ᱾
ᱦᱩᱸ ᱦᱩᱸ
ᱴᱷ ᱜᱮᱵᱤ ᱞᱟᱹᱭ ᱦᱚᱪᱚᱣ ᱠᱟᱫᱟ ᱜᱚᱝᱠᱮ ᱞᱟᱹᱭ ᱛᱟᱞᱟᱝ ᱢᱮ ᱟᱫᱚ ᱚᱠᱟᱴᱟᱜ ᱞᱟᱝ ᱨᱚᱯᱚᱲᱟ?
ᱦᱩᱸ ᱾ ᱟᱫᱚ ᱨᱚᱯᱚᱲ ᱠᱮᱭᱟ ᱞᱟᱝ ᱦᱟᱥᱟ ᱨᱮᱱᱟᱜ ᱵᱮᱥ ᱵᱟᱹᱲᱤᱡ ᱾ ᱪᱮᱫ ᱢᱮᱱᱟᱜᱼᱟ ᱟᱵᱚ ᱫᱚ ᱦᱚᱲ ᱦᱟᱥᱟ ᱤᱭᱟᱹ ᱠᱟᱱᱟᱵᱚᱱ ᱛᱚ ᱾ ᱦᱚᱲ ᱦᱟᱥᱟ ᱢᱟᱨᱮ ᱦᱚᱲ ᱠᱟᱱᱟ ᱵᱚᱱ ᱦᱟᱥᱟ ᱨᱮᱜᱮ ᱟᱵᱚᱣᱟᱜ ᱡᱚᱛᱚ ᱠᱤᱪᱷᱩ ᱾ ᱦᱩᱸ ᱟᱫᱚ ᱦᱟᱥᱟ ᱫᱤᱠ ᱫᱤᱭᱮᱞᱞᱤᱧ ᱠᱟᱹᱴᱤᱡ ᱵᱮᱱ ᱞᱟᱹᱭ ᱟᱸᱧᱡᱚᱢ ᱞᱤᱧ ᱠᱮᱭᱟ ᱟᱵᱮᱱ ᱪᱮᱫ ᱞᱮᱠᱟ ᱵᱮᱱ ᱵᱟᱲᱟᱭᱟ ᱛᱟᱨᱯᱚᱨᱮ ᱟᱹᱞᱤᱧ ᱦᱚᱸᱞᱤᱧ ᱞᱟᱹᱭ ᱵᱮᱱ ᱠᱮᱭᱟ ᱥᱮ ᱟᱹᱞᱤᱧ ᱞᱤᱧ ᱮᱦᱚᱵᱟ?
ᱜᱚᱝᱠᱮ ᱟᱹᱵᱤᱱ ᱜᱮᱵᱮᱱ ᱮᱦᱚᱵ ᱞᱮᱠᱷᱟᱱ ᱠᱟᱹᱴᱤᱡ ᱵᱷᱟᱹᱜᱤ ᱠᱚᱜ ᱠᱮᱭᱟ ᱦᱩᱱᱟᱹᱝ ᱾
ᱦᱩᱸ ᱧᱮᱞ ᱵᱮᱱ ᱦᱟᱥᱟ ᱟᱵᱚ ᱦᱟᱥᱟ ᱦᱩᱭᱩᱜ ᱠᱟᱱᱟ ᱟᱵᱚ ᱦᱟᱥᱟ ᱛᱮᱵᱚᱱ ᱡᱚᱢ ᱠᱟᱛᱮᱫ ᱵᱚᱱ ᱤᱭᱟᱹᱭᱟ ᱦᱟᱥᱟ ᱨᱮᱜᱮ ᱾ ᱦᱟᱥᱟ ᱨᱮᱜᱮ ᱟᱵᱚᱣᱟᱜ ᱪᱟᱥ ᱵᱟᱥ ᱠᱟᱹᱢᱤ ᱛᱟᱵᱚᱱ, ᱟᱵᱚ ᱫᱚ ᱥᱟᱱᱛᱟᱲ ᱦᱚᱲ ᱠᱟᱹᱢᱤ ᱠᱟᱛᱮ ᱾ ᱦᱟᱥᱟ ᱨᱮᱜᱮ ᱡᱚᱛᱚ ᱠᱤᱪᱷᱩ ᱢᱮᱱᱟᱜᱼᱟ ᱾ ᱟᱨ ᱦᱟᱥᱟ ᱟᱵᱚ ᱪᱮᱫ ᱞᱮᱠᱟ ᱠᱟᱛᱮᱜ ᱵᱚᱱ ᱵᱟᱧᱪᱟᱣᱟ? ᱦᱟᱥᱟ ᱵᱚᱱ ᱵᱟᱧᱪᱟᱣᱟ᱾ ᱦᱚᱭ ᱟᱵᱚ ᱡᱟᱛᱮ ᱦᱟᱥᱟ ᱟᱞᱚ ᱵᱮᱥᱤ ᱱᱚᱥᱴᱚᱜ ᱢᱟ, ᱟᱞᱚ ᱫᱷᱟᱥᱟᱣ ᱠᱟᱛᱮ ᱟᱞᱚ ᱧᱩᱨᱩᱜ ᱢᱟ ᱚᱱᱟ ᱞᱟᱹᱜᱤᱫ ᱠᱷᱟᱹᱛᱤᱨ ᱛᱮ ᱟᱵᱚ ᱵᱮᱥᱤ ᱠᱷᱚᱱᱟᱜ ᱵᱮᱥᱤ ᱫᱟᱨᱮ ᱛᱟᱨᱯᱚᱨᱮ ᱜᱷᱟᱥ ᱚᱱᱟ ᱠᱚᱵᱚᱱ ᱤᱭᱟᱹᱭᱟ ᱨᱚᱦᱚᱭ ᱢᱟᱵᱚᱱ ᱾ ᱚᱱᱟ ᱫᱚ ᱦᱩᱭᱱᱟ ᱛᱟᱨ ᱯᱚᱨᱮ ᱡᱮᱢᱚᱱ ᱦᱟᱥᱟ ᱨᱮ ᱟᱵᱚ ᱡᱚᱠᱷᱚᱱ ᱪᱟᱥ ᱵᱟᱥ ᱵᱚᱱ ᱪᱟᱞᱟᱜ ᱠᱟᱱᱟ᱾ ᱛᱚᱠᱷᱚᱱ ᱛᱚ ᱯᱞᱟᱥᱴᱤᱠ ᱦᱟᱸᱰᱮ ᱱᱟᱰᱮ ᱵᱚᱱ ᱜᱤᱰᱤ ᱠᱟᱜ ᱠᱟᱱᱟ ᱥᱮ? ᱯᱞᱟᱥᱴᱤᱠ ᱠᱚ ᱡᱮᱢᱚᱱ ᱜᱤᱰᱤ ᱵᱟᱲᱟ ᱠᱚ ᱟᱞᱚ ᱦᱩᱭ ᱵᱟᱲᱟᱜ ᱢᱟ᱾ ᱯᱞᱟᱥᱴᱤᱠ ᱠᱚ ᱛᱟᱨᱯᱚᱨᱮ ᱦᱟᱱᱟ ᱱᱟᱣᱟ ᱮᱢᱚᱱ ᱡᱤᱱᱤᱥ ᱡᱟᱦᱟᱸ ᱠᱚ ᱟᱞᱚ ᱤᱭᱟᱹ ᱵᱟᱝ ᱥᱮᱭᱟᱜ ᱡᱤᱱᱤᱥ ᱫᱚ ᱜᱤᱰᱤ ᱫᱚ ᱴᱷᱤᱠ ᱜᱮᱭᱟ ᱡᱟᱦᱟᱸ ᱠᱚ ᱡᱤᱱᱤᱥ ᱵᱟᱝ ᱥᱮᱭᱟᱜᱼᱟ᱾ ᱚᱱᱟ ᱨᱮᱜᱮ ᱥᱮ ᱤᱭᱟᱹ ᱫᱚ ᱵᱮᱱᱟᱜᱼᱟ, ᱦᱟᱥᱟ ᱵᱟᱹᱲᱤᱡᱚᱜᱼᱟ ᱚᱱᱟ ᱨᱮ᱾ ᱛᱟᱨᱯᱚᱨᱮ ᱩᱱᱟᱹᱜ ᱵᱟᱲᱛᱤ ᱡᱮᱢᱚᱱ ᱟᱵᱚ ᱨᱚᱦᱚᱭ ᱠᱚᱨᱮ ᱡᱟᱦᱟᱸ ᱞᱮᱠᱟ ᱤᱭᱟᱹ ᱠᱚᱵᱚᱱ ᱮᱢᱟᱣᱟᱜᱼᱟ᱾ ᱦᱟᱱᱟ ᱱᱟᱣᱟ ᱥᱟᱨ ᱠᱚᱵᱚᱱ ᱮᱢᱟᱣᱟᱜᱼᱟ᱾ ᱪᱮᱥᱴᱟᱭᱟᱵᱚᱱ ᱦᱟᱱᱟ ᱱᱟᱣᱟ ᱥᱟᱨ ᱵᱟᱫ ᱠᱟᱛᱮᱫ᱾ ᱤᱭᱟᱹ ᱜᱩᱨᱤᱡ ᱠᱚ ᱡᱟᱦᱟᱸ ᱛᱤᱱᱟᱹᱜ ᱵᱟᱹᱲᱛᱤ ᱵᱚᱱ ᱮᱢ ᱫᱟᱲᱮᱭᱟᱜᱼᱟ ᱩᱱᱟᱹᱜ ᱵᱮᱥᱚᱜᱼᱟ᱾ ᱜᱩᱨᱤᱡ ᱡᱤᱱᱤᱥ ᱫᱚ ᱮᱢᱱᱤ ᱛᱚ ᱵᱟᱝ ᱵᱮᱥ ᱟᱥᱮ ᱾ᱵᱮᱥ ᱜᱮᱭᱟ ᱜᱩᱨᱤᱡ ᱫᱚ ᱵᱮᱥᱟ ᱟᱨᱠᱤ ᱥᱟᱨ ᱫᱚ ᱵᱟᱝ ᱵᱮᱥᱟ᱾ ᱟᱨ ᱟᱨ ᱚᱛᱤᱨᱤᱠ ᱛᱚ ᱚᱱᱟ ᱟᱞᱛᱩ ᱯᱷᱟᱞᱛᱩ ᱚᱱᱮ ᱥᱮᱱ ᱠᱟᱛᱮ ᱰᱟᱝᱨᱤ ᱞᱟᱹᱜᱤᱫ ᱜᱷᱟᱸᱥ ᱜᱮᱫ ᱠᱟᱛᱮ ᱟᱹᱜᱩ ᱩᱱᱟᱹᱜ ᱵᱟᱹᱲᱛᱤ ᱡᱮᱢᱚᱱ ᱜᱮᱫ ᱵᱟᱝ ᱜᱮᱫ ᱦᱩᱭᱩᱜᱼᱟ ᱵᱟᱹᱲᱛᱤ ᱡᱚᱠᱷᱚᱱ ᱜᱮ ᱢᱤᱫ ᱴᱟᱱ ᱤᱭᱟᱹ ᱠᱷᱚᱱᱟᱜ ᱦᱟᱥᱟ ᱠᱷᱚᱱᱟᱜ ᱜᱷᱟᱥᱮᱢ ᱜᱮᱫᱟ᱾ ᱡᱚᱠᱷᱚᱱ ᱜᱮ ᱧᱮᱞᱫᱟᱢ ᱱᱚᱜᱼᱚ ᱱᱚᱝᱠᱟ᱾ ᱠᱟᱱ ᱫᱤᱱ ᱛᱚ ᱫᱚᱢᱮ ᱱᱮᱛᱟᱨ ᱦᱟᱥᱟ ᱠᱚ ᱫᱷᱟᱥᱟᱜᱼᱟ ᱵᱟᱝ ᱫᱷᱟᱥᱟᱜᱼᱟ ᱥᱮ, ᱵᱩᱨᱩ ᱠᱚᱨᱮᱱᱟᱜ ᱵᱮᱥᱤ ᱫᱟᱨᱮ ᱠᱚ ᱜᱮᱫ ᱞᱮᱱᱠᱷᱟᱱ ᱨᱮᱦᱮᱫ ᱠᱚ ᱚᱛ ᱴᱷᱤᱠ ᱴᱷᱟᱠ ᱵᱟᱭ ᱥᱟᱵ ᱫᱟᱲᱮᱭᱟᱭᱟ ᱚᱱᱟ ᱛᱮᱜᱮ ᱚᱱᱟ ᱨᱮᱦᱮᱫ ᱫᱚ ᱧᱩᱨᱩᱜᱼᱟ᱾ ᱫᱟᱨᱮ ᱜᱚᱡ ᱮᱱᱟ ᱢᱟᱱᱮ ᱟᱫᱚ ᱦᱟᱥᱟ ᱦᱚᱸ ᱫᱷᱟᱥᱟᱣᱮᱱᱟ᱾ ᱫᱷᱟᱹᱨᱛᱤ ᱦᱚᱸ ᱟᱨ,
ᱞᱟᱹᱭ ᱵᱤᱱ
ᱟᱫᱚ ᱚᱱᱮ ᱡᱟᱦᱟᱸᱞᱮᱠᱟ ᱵᱮᱱ ᱞᱟᱹᱭ ᱦᱚᱪᱚ ᱠᱮᱫᱟ ᱚᱱᱟ ᱫᱚ ᱴᱷᱤᱠ ᱴᱷᱤᱠ ᱦᱚᱸᱵᱤᱱ ᱞᱟᱹᱭ ᱦᱚᱪᱚ ᱠᱮᱫᱟ ᱡᱚᱛᱚ ᱜᱮ ᱟᱹᱰᱤ, ᱤᱭᱟᱹ ᱜᱮᱵᱤᱱ ᱞᱟᱹᱭ ᱦᱚᱪᱚᱠᱟ᱾
ᱦᱩᱸ ᱵᱮᱥ ᱜᱮ
ᱟᱫᱚ ᱟᱵᱚ ᱫᱚ ᱦᱟᱸ ᱡᱟᱦᱟᱸᱞᱮᱠᱟ ᱵᱤᱱ ᱞᱟᱹᱭ ᱦᱚᱪᱚ ᱠᱮᱫᱟ᱾ ᱡᱟᱦᱟᱸ ᱞᱮᱠᱟ ᱵᱤᱱ ᱞᱟᱹᱭ ᱦᱚᱪᱚ ᱠᱮᱫᱟ ᱢᱟᱱᱮ ᱟᱵᱚ ᱫᱚ ᱢᱟᱱᱮ ᱡᱷᱚᱛᱚ ᱢᱟᱱᱮ ᱦᱟᱥᱟ ᱪᱮᱛᱟᱱ ᱨᱮᱜᱮ ᱛᱟᱵᱚᱱ᱾ ᱡᱚᱛᱚ ᱠᱤᱪᱷᱩᱣᱟᱜ᱾
ᱦᱮᱸ
ᱦᱟᱥᱟ ᱵᱟᱝ ᱠᱷᱟᱱ ᱟᱵᱚᱣᱟᱜ ᱫᱚ ᱪᱮᱫ ᱦᱚᱸ ᱵᱟᱝ ᱜᱮᱭᱟ ᱡᱮᱢᱚᱱ ᱟᱵᱚᱣᱟᱜ, ᱟ ᱡᱟᱦᱟᱸ ᱞᱮᱠᱟ ᱵᱚ ᱠᱚ ᱞᱟᱹᱭ ᱠᱮᱫᱟ ᱫᱟᱜ ᱵᱟᱠᱷᱟᱱ ᱡᱤᱣᱤ ᱵᱟᱹᱪᱩᱜ ᱠᱮᱫᱟ ᱚᱱᱠᱟ ᱜᱮ ᱟᱵᱚ ᱦᱚᱸ ᱦᱟᱥᱟ ᱦᱚᱸ, ᱦᱟᱸᱥᱟ ᱵᱟᱠᱷᱟᱱ ᱟᱵᱚ ᱦᱚᱸ ᱵᱮᱠᱟᱨ ᱜᱮᱭᱟ᱾
ᱦᱮᱸ ᱦᱟᱥᱟ ᱵᱟᱠᱷᱟᱱ ᱵᱮᱠᱟᱨ ᱜᱮᱭᱟ ᱵᱚᱱ ᱟᱨ ᱚᱛᱤ ᱚᱱᱟ ᱟᱹᱰᱤ ᱵᱟᱹᱲᱛᱤ ᱤᱭᱟᱹ ᱨᱚᱦᱚᱭ, ᱛᱟᱨᱯᱚᱨ ᱨᱮ ᱚᱱᱟ ᱦᱟᱥᱟ ᱵᱟᱝ ᱧᱮᱞ ᱠᱟᱛᱮᱫ ᱜᱮ ᱨᱚᱦᱚᱭ ᱵᱟᱲᱟ ᱛᱟᱯᱚᱨᱮ ᱦᱟᱱᱟ ᱱᱟᱣᱟ ᱨᱚᱦᱚᱭ ᱠᱳᱱᱳ ᱚᱱᱟ ᱫᱚ ᱟᱫᱚ ᱟᱵᱚᱣᱟᱜ ᱚᱱᱟ ᱫᱚᱨᱠᱟᱨ ᱵᱟᱹᱱᱩᱜᱼᱟ᱾ ᱚᱛᱤᱨᱤᱠᱛᱚ ᱨᱚᱦᱚᱭ ᱢᱮᱱᱛᱮ ᱟᱵᱚ ᱫᱚ ᱟᱢᱫᱚᱢ ᱪᱟᱭ ᱮᱫᱟ ᱡᱮ ᱢᱮᱱᱛᱮ ᱵᱟᱝ᱾ ᱤᱧ ᱡᱟᱦᱟᱸ ᱯᱷᱚᱞᱚᱱ ᱦᱩᱭᱩᱜ ᱠᱟᱱ ᱛᱤᱧᱟᱹ ᱚᱱᱟ ᱤᱭᱟᱹ ᱨᱚᱦᱚᱭ ᱠᱟᱛᱮᱫ ᱚᱱᱟ ᱟᱠᱷᱨᱤᱧ ᱠᱟᱛᱮᱫ ᱯᱩᱭᱥᱟᱹᱭᱟᱹᱧ ᱟᱢᱫᱚ ᱟᱫᱚ, ᱟᱢᱟᱜ ᱫᱚ ᱦᱟᱥᱟ ᱫᱚ ᱵᱟᱢ ᱠᱚᱭᱚᱜᱟᱜ ᱠᱟᱱᱟ ᱡᱟᱦᱟᱸᱨᱮᱢ ᱨᱚᱦᱚᱭ ᱠᱮᱫᱟ᱾ ᱚᱱᱟ ᱨᱮᱱᱟᱜ ᱛᱚ ᱤᱭᱟᱹ ᱦᱚᱸᱛᱚ ᱜᱩᱱᱢᱟᱱ ᱦᱚᱸᱥᱮ ᱠᱚᱢᱚᱜᱼᱟ ᱦᱟᱥᱟ ᱨᱮᱱᱟᱜ᱾ ᱵᱟᱹᱲᱛᱤ ᱟᱹᱱᱤᱡ ᱨᱚᱦᱚᱭ ᱞᱮᱱᱠᱷᱟᱱ ᱟᱨ ᱵᱟᱝ ᱡᱩᱫᱤ ᱵᱟᱢ ᱦᱩᱸ, ᱟᱨ ᱵᱟᱝ ᱧᱮᱞ ᱵᱟᱲᱟ ᱞᱮᱱᱠᱷᱟᱱ ᱩᱱᱟᱹᱜ ᱚᱱᱟ ᱫᱚ ᱤᱭᱟᱹᱜ ᱜᱮᱭᱟ᱾ ᱛᱟᱨ ᱯᱚᱨᱮ ᱟᱨ ᱟᱵᱚ ᱫᱚ ᱚᱱᱟ ᱠᱚ ᱫᱤᱠ ᱫᱤᱭᱮ ᱜᱮ ᱵᱟᱧᱪᱟᱣ ᱢᱮᱱᱟᱜ ᱵᱚᱱᱟ᱾ ᱵᱟᱝ ᱟᱵᱚ ᱨᱮᱱ ᱫᱚ ᱟᱵᱚ ᱞᱟᱦᱟ ᱠᱷᱚᱱᱟᱜ ᱜᱮ ᱟᱵᱚ ᱨᱮᱱ, ᱵᱟᱵᱟ ᱥᱮ ᱵᱟᱵᱟ ᱨᱮᱱ ᱟᱨᱚ ᱩᱱᱤ ᱵᱟᱵᱟ, ᱚᱱᱟᱛᱮ ᱟᱭᱳᱼᱵᱟᱵᱟ ᱩᱱᱠᱩ ᱡᱚᱛᱚ ᱦᱚᱲ ᱪᱟᱥᱼᱵᱟᱥ ᱠᱟᱛᱮᱫ ᱜᱮᱠᱚ ᱥᱟᱢᱴᱟᱣ ᱟᱠᱟᱱᱟ᱾ ᱟᱨ ᱚᱱᱟ ᱦᱚᱸ ᱟᱵᱚ ᱜᱮ ᱧᱮᱞ ᱞᱟᱜᱟᱣ ᱵᱚᱱᱟ ᱾ ᱪᱟᱥᱼᱵᱟᱥ ᱫᱚ ᱥᱚᱵᱽ ᱥᱚᱢᱚᱭ ᱜᱮ ᱚᱱᱟ ᱠᱷᱟᱹᱛᱤᱨ ᱛᱮ ᱞᱟᱦᱟ ᱨᱮᱜᱮ ᱵᱚᱱ ᱫᱚᱦᱚ ᱠᱟᱜᱼᱟ᱾
ᱦᱳᱭ ᱟᱫᱚ ᱱᱚᱜᱼᱚᱭ ᱪᱮᱫᱠᱟ ᱵᱤᱱ ᱞᱟᱹᱭ ᱦᱚᱪᱚ ᱠᱮᱫᱟ ᱱᱚᱜᱼᱚᱭ ᱡᱟᱦᱟᱸᱴᱟᱜ ᱵᱤᱱ ᱞᱟᱹᱭ ᱦᱚᱪᱚ ᱠᱮᱫᱟ ᱟᱠᱷ ᱠᱟᱛᱷᱟ ᱴᱟᱜ ᱱᱚᱭ ᱢᱟᱱᱮ ᱮ ᱡᱟᱹᱥᱛᱤ ᱜᱟᱱ ᱵᱚᱱ ᱨᱚᱦᱚᱭ ᱛᱮ ᱢᱟᱱᱮ ᱟᱹᱰᱤ ᱡᱟᱹᱥᱛᱤ ᱵᱚ ᱨᱚᱦᱚᱭ ᱮᱫ ᱛᱮ ᱟᱵᱚ ᱵᱚ ᱟᱹᱠᱷᱨᱤᱧ ᱮᱫᱟ ᱾ ᱡᱟᱦᱟᱸᱴᱟᱜ ᱚᱱᱟ ᱵᱮᱤᱱ ᱞᱟᱹᱭ ᱦᱚᱪᱚ ᱠᱮᱫᱟ, ᱚᱱᱟ ᱴᱟᱜ ᱛᱮᱦᱚᱸ ᱢᱟᱱᱮ ᱟᱵᱚ ᱡᱟᱦᱟᱸ ᱦᱟᱥᱟ ᱨᱮᱱᱟᱜ ᱩᱨᱵᱨᱚᱛᱟ ᱚᱱᱟ ᱴᱟᱜ ᱢᱟᱱᱮ ᱠᱚᱢᱚᱜᱼᱟ, ᱡᱟᱹᱥᱛᱤ ᱨᱚᱦᱚᱭ ᱦᱚᱸ ᱵᱟᱝ ᱵᱷᱟᱜᱤᱭᱟ ᱟᱨ ᱢᱟᱱᱮ ᱠᱚᱢ ᱨᱚᱦᱚᱭ ᱦᱚᱸ ᱵᱟᱝ ᱵᱷᱟᱜᱤᱭᱟ, ᱟᱫᱚ ᱟᱵᱚ ᱡᱩᱫᱤ ᱢᱟᱱᱮ ᱯᱚᱨᱤᱢᱟᱱ ᱨᱚᱠᱚᱢ ᱵᱚ ᱨᱚᱦᱚᱭᱟ ᱛᱟᱦᱚᱞᱮ ᱠᱷᱟᱱ ᱫᱚ ᱵᱷᱟᱜᱤᱜᱼᱟ ᱾
ᱯᱚᱨᱤᱢᱟᱱ ᱛᱚ ᱛᱟᱨ ᱯᱚᱨᱮ ᱟᱫᱚ ᱚᱱᱟ ᱧᱮᱞ ᱵᱟᱲᱟ ᱠᱟᱛᱮ ᱟᱨ ᱡᱟᱦᱟᱸ ᱤᱭᱟᱹ ᱢᱮᱱᱟᱜ ᱠᱚᱣᱟ ᱟᱵᱚ ᱪᱟ ᱤᱭᱟᱹ ᱪᱟᱹᱥᱤ ᱦᱚᱲ ᱠᱚ ᱢᱮᱱᱟᱜ ᱠᱚᱣᱟ, ᱩᱱᱠᱩ ᱦᱚᱸ ᱞᱟᱹᱭ ᱵᱩᱡᱷᱟᱹᱣ ᱨᱮᱱᱟᱜ ᱠᱟᱱᱟ ᱡᱮ ᱟᱹᱣᱲᱤ ᱜᱮ ᱦᱟᱱᱟ ᱱᱟᱣᱟ ᱫᱚ ᱟᱞᱚ ᱯᱮ ᱨᱚᱦᱚᱭᱟ ᱾ ᱚᱱᱟ ᱵᱮᱥᱤ ᱪᱟᱥ ᱠᱷᱟᱹᱛᱤᱨ ᱛᱮ ᱧᱟᱢ ᱠᱷᱟᱹᱛᱤᱨ ᱛᱮ ᱟᱢᱫᱚ ᱤᱭᱟᱹ ᱠᱚᱢ ᱨᱚᱦᱚᱭᱟ ᱥᱮ ᱦᱟᱱᱟ ᱱᱚᱣᱟᱢ ᱨᱚᱦᱚᱭᱟ ᱾ ᱟᱨ ᱵᱮᱥᱤᱢ ᱨᱚᱡᱽᱜᱟᱨ ᱠᱮᱫᱟ, ᱚᱱᱟ ᱠᱚ ᱞᱟᱹᱭ ᱵᱩᱡᱷᱟᱹᱣ ᱠᱚ ᱦᱩᱭᱩᱜᱼᱟ, ᱚᱱᱟ ᱠᱷᱟᱹᱛᱤᱨ ᱛᱮ ᱚᱱᱟ ᱡᱟᱦᱟᱸ ᱠᱚ ᱠᱨᱤᱥᱤ ᱚᱱᱟ ᱤᱭᱟᱹ ᱠᱚᱨᱮᱱᱟᱜ ᱪᱟᱥ ᱵᱟᱥ ᱠᱚᱨᱮᱱᱟᱜ ᱦᱟᱱᱟ ᱱᱟᱣᱟ ᱛᱚ ᱤᱭᱟᱹ ᱠᱚ ᱡᱷᱤᱡ ᱠᱟᱫᱟ ᱥᱮ ᱱᱮᱛᱟᱨ ᱛᱚ ᱚᱸᱰᱮᱱᱟᱜ ᱥᱩᱡᱳᱜᱽ ᱥᱩᱵᱤᱫᱷᱟ ᱠᱚ ᱞᱟᱹᱭᱢᱟ ᱵᱮᱥ ᱵᱟᱹᱲᱤᱡ ᱠᱚ ᱞᱟᱹᱭᱢᱟ ᱡᱮ ᱱᱚᱝᱠᱟ ᱠᱟᱛᱮ ᱯᱮ ᱨᱚᱦᱚᱭᱟ ᱦᱮᱸ ᱾
ᱦᱳᱭ ᱟᱫᱚ ᱱᱚᱝᱠᱟ ᱛᱮᱫᱚ ᱱᱚᱝᱠᱟ ᱟᱵᱚ ᱫᱚ ᱤᱭᱟᱹ ᱦᱩᱭᱩᱜ ᱛᱟᱵᱚᱱᱟ ᱢᱟᱱᱮ ᱡᱟᱦᱟᱸᱭ ᱠᱚ ᱟᱵᱚᱨᱮᱱ ᱪᱟᱹᱥᱤ ᱵᱚᱭᱦᱟ ᱠᱚ ᱢᱮᱱᱟᱜ ᱟᱠᱟᱫ ᱠᱚᱣᱟ ᱩᱱᱠᱩ ᱞᱟᱹᱭ ᱟᱠᱚ ᱦᱩᱭᱩᱜᱼᱟ, ᱡᱮ ᱟᱵᱚ ᱢᱟᱱᱮ ᱡᱟᱦᱟᱸ ᱵᱟᱹᱫᱽ ᱠᱚ ᱢᱮᱱᱟᱜ ᱟᱠᱟᱫ ᱛᱟᱵᱚᱱᱟ ᱵᱟᱹᱫᱽ ᱨᱮ ᱡᱟᱹᱥᱛᱤ ᱢᱟᱱᱮ ᱮ ᱱᱚᱝᱠᱟ ᱥᱟᱨ ᱵᱷᱤᱥ ᱠᱚᱫᱚ ᱢᱟᱱᱮ ᱞᱟᱜᱟᱣ ᱫᱚᱵᱚ ᱠᱚᱢᱟ ᱟᱨ ᱱᱚᱝᱠᱟ ᱡᱟᱦᱟᱸ ᱠᱷᱚᱛ ᱠᱚ ᱢᱮᱱᱟᱜ ᱟᱠᱟᱜᱼᱟ ᱚᱱᱟ ᱠᱚ ᱡᱟᱹᱥᱛᱤ ᱡᱟᱹᱥᱛᱤ ᱞᱟᱜᱟᱣᱢᱟ ᱟᱨ ᱡᱟᱦᱟᱸ ᱦᱩᱲᱩ ᱜᱮᱫ ᱯᱚᱨᱮ ᱵᱟᱹᱫᱽ ᱠᱚᱨᱮ ᱟᱫᱷᱟᱱ ᱪᱟᱹᱥᱤ ᱠᱚᱫᱚ ᱢᱟᱱᱮ ᱱᱚᱼᱚ ᱱᱚᱝᱠᱟ ᱥᱮᱸᱜᱮᱞ ᱠᱚᱠᱚ ᱡᱩ ᱞᱮᱫᱟ
ᱦᱮᱸ ᱾
ᱦᱮᱸ ᱟᱫᱚ ᱱᱚᱣᱟ ᱥᱮᱸᱜᱮᱞ ᱡᱩᱞ ᱫᱚ ᱟᱹᱰᱤ ᱜᱟᱱ ᱜᱮ ᱵᱟᱹᱫᱽ ᱨᱮᱱᱟᱜ ᱠᱷᱚᱛᱤ ᱢᱟᱱᱮ ᱤᱭᱟᱹ ᱭᱟ ᱠᱷᱚᱛᱤ ᱟᱭ
ᱵᱟᱹᱲᱤᱡᱟᱭ ᱦᱮᱸ ᱵᱟᱹᱫᱽ ᱵᱟᱹᱲᱤᱡᱚᱜᱼᱟ, ᱛᱟᱨᱯᱚᱨᱮ ᱚᱱᱟ ᱵᱟᱹᱲᱤᱡ ᱦᱤᱡᱩᱜᱼᱟ ᱛᱟᱨ ᱯᱚᱨᱮ ᱟᱨ ᱤᱱ ᱦᱩᱸ ᱤᱱᱟᱹ ᱯᱚᱨᱮ ᱡᱩᱫᱤ ᱟᱢ ᱚᱱᱟ ᱦᱩᱲᱩ ᱨᱟᱠᱟᱵ ᱯᱚᱨᱮ ᱡᱩᱫᱤ ᱡᱟᱦᱟᱱᱟᱜ ᱤᱭᱟᱹ ᱠᱚᱢ ᱨᱚᱦᱚᱭ ᱫᱟᱲᱮᱭᱟᱫᱟ ᱦᱮᱸ ᱚᱱᱟ ᱤᱭᱟᱹ ᱛᱮᱱᱟᱜ ᱮ ᱡᱚᱸᱰᱨᱟ ᱯᱚ ᱛᱟᱨ ᱯᱚᱨᱮ ᱚᱱᱟ ᱢᱩᱠ ᱰᱟᱞ ᱠᱚ ᱚᱱᱟ ᱠᱚ ᱨᱚᱦᱚᱭ ᱞᱮᱱᱠᱷᱟᱱ ᱠᱷᱮᱛ ᱛᱮ ᱮᱠᱫᱚᱢ ᱟᱨᱚ ᱪᱮᱦᱨᱟ ᱛᱟᱦᱮᱱᱟ ᱾ ᱛᱟᱦᱚᱞᱮ ᱩᱱᱟᱹᱜ ᱫᱚ ᱪᱮᱫ ᱜᱮ ᱵᱟᱝ ᱞᱟᱜᱟᱜᱼᱟ ᱾
ᱵᱟᱝ ᱜᱮ ᱵᱟᱝ ᱜᱮ ᱾ ᱟᱫᱚ ᱱᱟᱦᱟᱜ ᱦᱮᱸ ᱜᱚᱝᱠᱮ ᱞᱟᱹᱭ ᱵᱤᱱ
ᱩᱸ ᱢᱮᱱ ᱫᱟᱹᱧ ᱟᱯᱮ ᱥᱮᱡᱽ ᱫᱚ ᱪᱮᱫ ᱞᱮᱠᱟ ᱢᱟᱱᱮ ᱵᱩᱨᱩ ᱠᱚᱪᱟ ᱥᱮᱡ ᱫᱚ ᱤᱭᱟᱹ ᱠᱟᱛᱮᱜ ᱡᱟᱦᱟᱸ ᱫᱷᱟᱯ ᱪᱟᱥ ᱠᱟᱛᱮᱜ ᱜᱮᱯᱮ ᱨᱚᱦᱚᱭᱟ ᱥᱮ ᱥᱮ ᱞᱟᱦᱟ ᱠᱷᱚᱱᱟᱜ ᱜᱮ ᱠᱷᱮᱛ ᱠᱚ ᱵᱮᱱᱟᱣ ᱠᱚᱨᱟ ᱜᱮ ᱢᱮᱱᱟᱜᱼᱟ ᱾ ᱢᱟᱱᱮ ᱟᱹᱰᱤᱜᱟᱱ ᱤᱭᱟᱹ ᱵᱩᱨᱩ ᱠᱚᱪᱟ ᱦᱚᱲ ᱫᱚᱠᱚ ᱪᱮᱫ ᱞᱮᱠᱟ ᱠᱚ ᱪᱤ ᱠᱮᱭᱟ ᱚᱱᱟ ᱡᱟᱦᱟᱸ ᱵᱩᱨᱩ ᱢᱮᱱᱟᱜᱼᱟ, ᱚᱱᱟ ᱜᱮᱫ ᱠᱟᱛᱮᱫ ᱜᱮ ᱤᱭᱟᱹ ᱠᱷᱮᱛ ᱠᱚ ᱵᱮᱱᱟᱣᱟ᱾
ᱦᱚᱸ ᱟᱫᱚ ᱜᱚᱝᱠᱮ, ᱟᱹᱞᱤᱧ ᱢᱟ ᱱᱚᱝᱠᱟ ᱢᱟ ᱵᱩᱨᱩ ᱠᱚᱪᱟ ᱥᱮᱱ ᱢᱟ ᱵᱟᱞᱤᱧ ᱯᱟᱲᱟᱜ ᱠᱟᱱᱟ ᱟᱹᱞᱤᱧ ᱢᱟ ᱟ ᱟᱞᱤᱧ ᱫᱚ ᱢᱟᱱᱮ ᱵᱤᱨ ᱫᱚ ᱢᱮᱱᱟᱜ ᱟᱠᱟᱫ ᱛᱟᱞᱮᱭᱟ ᱠᱤᱱᱛᱩ ᱵᱩᱨᱩ ᱫᱚ ᱵᱟᱹᱪᱩᱜᱽ ᱟᱠᱟᱫᱟ ᱱᱟᱦᱟᱜ ᱾ ᱟᱫᱚ ᱦᱳᱭ ᱾
ᱟᱞᱮ ᱥᱮᱫ ᱫᱚ ᱜᱚᱝᱠᱮ ᱚᱱᱮ ᱤᱭᱟᱹ ᱦᱮᱸ ᱾
ᱠᱟᱹ ᱠᱚ ᱡᱩᱛ ᱦᱚᱴᱚ ᱞᱮ ᱛᱟᱦᱮᱸᱱ ᱚᱱᱟ ᱠᱚᱜᱮ ᱱᱟᱦᱟᱜ ᱞᱮ ᱚᱱᱟ ᱵᱟᱹᱫᱽ ᱠᱚᱨᱮ ᱜᱮᱞᱮ ᱪᱟᱥᱟ ᱟᱫᱚ ᱱᱤ ᱱᱮᱛᱟᱨ ᱢᱟ ᱟᱨ ᱟᱵᱚ ᱢᱟ ᱦᱮᱸ ᱵᱤᱨ ᱦᱚᱸ ᱵᱟᱵᱚ ᱜᱮᱫᱟ ᱟᱛᱚ ᱵᱤᱨ ᱡᱩᱫᱤ ᱵᱚ ᱜᱮᱫᱟ ᱛᱟᱦᱞᱮ ᱚᱸᱰᱮ ᱠᱷᱚᱢᱟᱜᱽ ᱡᱟᱦᱟᱸ ᱦᱚᱭ ᱠᱚ ᱧᱟᱢᱚᱜ ᱠᱟᱱᱟ ᱚᱠᱥᱤᱡᱮᱱ ᱠᱚ ᱧᱟᱢᱚᱜ ᱠᱟᱱᱟ᱾ ᱛᱟᱦᱞᱮ ᱟᱨᱚᱸ ᱠᱚ
ᱦᱮᱸ,
ᱟᱨ ᱱᱮᱛᱟᱨ ᱢᱟ ᱜᱚᱴᱟ ᱜᱮ ᱧᱮᱞᱚᱜ ᱠᱟᱱᱟ ᱡᱮ ᱵᱟᱝᱟ ᱟᱹᱻ ᱵᱤᱨ ᱠᱚᱠᱚ ᱜᱮᱫ ᱫᱟ ᱚᱱᱟ ᱠᱷᱟᱹᱛᱤᱨ ᱢᱟᱱᱮ ᱮ ᱟᱞᱮ ᱥᱮᱱ ᱫᱚ ᱢᱟᱱᱮ ᱵᱤᱨ ᱫᱚ ᱵᱟᱞᱮ ᱜᱮᱫ ᱪᱚᱣᱟᱜ ᱠᱟᱱᱟ ᱦᱟᱜ᱾
ᱚ, ᱟᱞᱮᱥᱮᱫ ᱫᱚ ᱵᱤᱨ ᱢᱮᱱᱛᱮ ᱵᱤᱨ ᱤᱭᱟᱹ ᱠᱷᱚᱱᱟᱜ ᱡᱟᱦᱟᱸ ᱠᱷᱮᱛ ᱠᱚ ᱠᱷᱮᱛ ᱠᱚ ᱚᱱᱟ ᱵᱤᱨ ᱠᱚ ᱜᱮᱫ ᱠᱟᱛᱮᱫ ᱜᱮ ᱠᱷᱮᱛ ᱞᱮ ᱵᱮᱱᱟᱣᱟ᱾ ᱛᱟᱨᱯᱚᱨᱮ ᱚᱸᱰᱮ ᱜᱮ ᱨᱚᱦᱚᱭ ᱵᱟᱲᱟ ᱮᱢᱱᱤ ᱱᱮᱜ-ᱮ ᱱᱤᱭᱟᱹ ᱴᱟᱭᱤᱢ ᱡᱮᱢᱚᱱ ᱱᱤᱛᱚᱜ ᱫᱚ ᱤᱭᱟᱹ ᱠᱟᱱᱟ ᱫᱟᱜ ᱤᱭᱟᱹ ᱟᱥᱟᱲ ᱵᱚᱸᱜᱟ ᱠᱟᱱᱟ ᱟᱥᱟᱲ ᱵᱚᱸᱜᱟ ᱫᱚ ᱫᱟᱜ ᱠᱚ ᱵᱮᱥᱤ ᱛᱟᱦᱮᱱ ᱠᱷᱟᱹᱛᱤᱨ ᱛᱮ ᱱᱤᱛᱚᱜ ᱫᱚ ᱚᱱᱟ ᱠᱚᱨᱮ ᱤᱭᱟᱹ ᱨᱚᱦᱚᱭ ᱵᱟᱲᱟᱭ ᱜᱮᱭᱟᱞᱮ ᱦᱩᱲᱩ ᱞᱮ ᱨᱚᱦᱚᱭᱟ᱾ ᱛᱟᱨ ᱯᱚᱨᱮ ᱦᱩᱲᱩ ᱨᱚᱦᱚᱭ ᱡᱮᱢᱱᱤ ᱨᱟᱠᱟᱵ ᱵᱟᱲᱟ ᱦᱩᱭᱩᱜ-ᱟ, ᱵᱷᱟᱸᱫᱚᱨ ᱵᱚᱸᱜᱟ ᱥᱮᱡᱽ ᱚᱱᱟ ᱠᱚ ᱦᱩᱲᱩ ᱠᱚ ᱨᱟᱠᱟᱵ ᱦᱩᱭᱩᱜ-ᱟ᱾ ᱛᱟᱨᱯᱚᱨᱮ ᱤᱱᱟᱹ ᱯᱚᱨ ᱫᱚ ᱟᱫᱚ ᱚᱱᱟ ᱤᱭᱟᱹ ᱡᱚᱱᱰᱨᱟ ᱠᱚᱞᱮ ᱨᱚᱦᱚᱭ ᱠᱟᱜᱽ ᱜᱮ᱾ ᱚᱠᱚᱭ ᱡᱚᱸᱰᱨᱟᱭ ᱨᱚᱦᱚᱭᱟᱭ ᱚᱠᱚᱭ ᱛᱟ ᱯᱚᱨᱮ ᱜᱚᱦᱚᱢᱮ ᱨᱚᱦᱚᱭᱟᱭ ᱚ ᱨᱚᱦᱚᱭ ᱵᱟᱲᱟ ᱠᱟᱛᱮᱫ ᱜᱮ᱾
ᱚ ᱥᱮᱨᱢᱟ ᱨᱮ ᱛᱤᱱᱟᱹᱜ ᱫᱷᱟᱣ ᱪᱟᱥ ᱦᱩᱭᱩᱜ-ᱟ ᱢᱤᱫ ᱫᱷᱟᱣ ᱪᱟᱥ ᱦᱩᱭᱩᱜ-ᱟ ᱥᱮ ᱵᱟᱨ ᱫᱷᱟᱣ?
ᱦᱩ ᱟᱞᱮ ᱥᱮᱡᱽ ᱫᱚ ᱥᱮᱨᱢᱟ ᱨᱮ ᱵᱟᱨ ᱫᱷᱟᱣ ᱜᱮ ᱪᱟᱥ ᱦᱩᱭᱩᱜ-ᱟ᱾ ᱦᱮ ᱜᱟᱰᱟ ᱠᱚᱦᱚᱸ ᱢᱮᱱᱟᱜ-ᱟᱛᱚ᱾
ᱟᱪᱪᱷᱟ ᱟᱪᱪᱷᱟ ᱫᱟᱜ ᱨᱮᱱᱟᱜ ᱠᱳᱱᱳ ᱮᱴᱠᱮᱴᱚᱬᱮ ᱜᱮ ᱵᱟᱪᱩᱜ ᱟᱠᱟᱫᱟ ᱛᱟᱦᱞᱮ ᱵᱟᱝ᱾
ᱫᱟᱜ ᱨᱮᱱᱟᱜ ᱠᱳᱱᱳ ᱮᱴᱠᱮᱴᱚᱬᱮ ᱜᱮ ᱵᱟᱹᱪᱩᱜ-ᱟ᱾ ᱚᱱᱟ ᱤᱭᱟᱹ ᱨᱮᱱᱟᱜ ᱟᱥᱟᱲ ᱵᱚᱸᱜᱟ ᱱᱚᱜ-ᱚᱭ ᱫᱟᱜ ᱛᱮ᱾ ᱚᱠᱚᱨᱭᱟ ᱵᱟᱠᱥᱚ ᱛᱟᱢ, ᱟᱥᱟᱲ ᱵᱚᱸᱜᱟ ᱫᱟᱜ ᱛᱮ ᱟᱨ ᱤᱭᱟᱹ ᱥᱮᱡᱽ ᱱᱚᱜ-ᱚ ᱚᱱᱟ ᱟᱨ ᱮᱢᱱᱤ ᱮᱢᱱᱤ ᱤᱭᱟᱹ ᱨᱮᱫᱚ ᱮᱢᱱᱤ ᱵᱚᱸᱜᱟ ᱫᱚ ᱚᱱᱟ ᱤᱭᱟᱹ ᱨᱮᱱᱟᱜ᱾ ᱚᱣᱟ ᱜᱟᱰᱟ ᱫᱟᱜ᱾ ᱦᱮ ᱚᱱᱟ ᱛᱮᱜᱮ ᱢᱟᱨ ᱤᱭᱟᱹ ᱛᱮ ᱛᱟᱨᱯᱚᱨᱮ ᱛᱚ ᱠᱟᱹᱢᱤ ᱦᱚᱲᱚ ᱛᱚ ᱵᱟᱝ ᱠᱚ ᱧᱟᱢᱚᱜ-ᱟ ᱛᱚ᱾
ᱦᱳᱭ ᱦᱳᱭ ᱦᱳᱭ᱾ ᱟᱞᱮᱥᱮᱱ ᱫᱚ ᱵᱟᱝ ᱜᱚᱝᱠᱮ ᱟᱞᱮᱥᱮᱱ ᱫᱚ ᱥᱮᱨᱢᱟ ᱨᱮ ᱫᱚ ᱢᱤᱫ ᱫᱷᱟᱣ ᱜᱮ ᱠᱚ ᱪᱟᱥᱟ᱾ ᱵᱟᱨᱫᱷᱟᱣ ᱫᱚ ᱪᱟᱥ ᱫᱚᱠᱚ ᱪᱟᱥᱟ ᱡᱟᱦᱟᱸᱭ ᱠᱚᱣᱟᱜ ᱢᱟᱱᱮ ᱱᱚᱝᱠᱟ ᱠᱷᱮᱛ ᱠᱚ ᱵᱷᱟᱜᱤ ᱢᱮᱱᱟᱜ ᱟᱠᱟᱫ ᱛᱟᱠᱚᱣᱟ ᱵᱟᱹᱭᱦᱟᱹᱲ ᱠᱚ᱾ ᱱᱚᱝᱠᱟ ᱫᱟᱜ ᱠᱚ ᱛᱤᱜᱩᱱ ᱜᱮᱛᱟ ᱠᱚᱣᱟ ᱩᱱᱠᱩᱠᱩ ᱪᱟᱥᱟ ᱵᱟᱨ ᱫᱷᱟᱣ ᱫᱚ᱾
ᱚ,
ᱟᱨ ᱱᱮᱛᱟᱨ ᱢᱟ ᱡᱷᱚᱛᱚ ᱵᱟᱨᱦᱮ ᱠᱟᱹᱢᱤ ᱠᱚ ᱪᱟᱞᱟᱜ ᱠᱟᱱᱟ ᱚᱱᱠᱟ ᱢᱩᱞᱭᱳ ᱠᱚᱦᱚᱸ ᱵᱟᱠᱚ ᱧᱟᱢ ᱠᱟᱱᱟ ᱛᱚ᱾ ᱚᱱᱟ ᱠᱷᱟᱹᱛᱤᱨ ᱢᱟᱱᱮ ᱵᱟᱨ ᱫᱷᱟᱣ ᱫᱚ ᱵᱟᱠᱚ ᱪᱟᱥ ᱮᱜ-ᱟ ᱢᱤᱫ ᱫᱷᱟᱣ ᱜᱮᱠᱚ ᱪᱟᱥ ᱮᱫᱟ᱾
ᱟᱞᱮ ᱥᱮᱡ ᱦᱚᱸ ᱚᱱᱮ ᱤᱭᱟᱹ ᱰᱷᱟᱹᱞᱟᱹᱭ ᱠᱟᱹᱢᱤ ᱠᱚ ᱯᱟᱹᱨᱠᱟᱹᱣ ᱠᱟᱱᱟ ᱛᱚ᱾ ᱦᱚᱲ ᱜᱮ ᱵᱟᱝᱠᱚ ᱧᱟᱢ ᱞᱟᱹᱜᱤᱫᱚᱜ-ᱟ, ᱠᱷᱟᱹᱞᱤ ᱚᱱᱟ ᱵᱟᱦᱮᱨ ᱠᱟᱹᱢᱤ ᱟᱨ ᱱᱚᱱᱛᱮ ᱫᱚ ᱱᱚᱛᱮ ᱫᱚ ᱯᱩᱭᱥᱟᱹ ᱠᱚᱢ ᱧᱟᱢᱚᱜ ᱠᱟᱱᱟ ᱪᱟᱥ-ᱵᱟᱥ ᱤᱭᱟᱹ ᱨᱮᱫᱚ ᱨᱚᱦᱚᱭ ᱠᱚᱨᱮ ᱫᱚ᱾ ᱯᱩᱭᱥᱟᱹ ᱠᱚᱢ ᱧᱟᱢᱚᱜ ᱠᱟᱱᱟ, ᱟᱨ ᱚᱱᱛᱮ ᱠᱚ ᱥᱮᱱ ᱞᱮᱱᱠᱷᱟᱱ ᱢᱤᱫ ᱫᱤᱱ ᱨᱮ ᱩᱱᱟᱹᱜ ᱯᱮᱥᱚ ᱜᱟᱱ ᱴᱟᱠᱟ ᱯᱩᱭᱥᱟᱹ ᱠᱚ ᱧᱟᱢᱟ᱾ ᱟᱨ ᱱᱚᱛᱮ ᱠᱷᱟᱱ ᱫᱚ ᱟᱹᱰᱤ ᱠᱚᱢ᱾ ᱵᱟᱨᱥᱚ ᱠᱚ ᱧᱟᱢᱟ ᱚᱱᱟ ᱠᱷᱟᱹᱛᱤᱨ ᱛᱮ ᱚᱱᱛᱮ ᱵᱟᱨᱦᱮ ᱥᱮᱫ ᱜᱮ ᱥᱮᱱᱚᱜ ᱫᱚᱢᱮ ᱠᱚ ᱡᱳᱨ ᱮᱫᱟ᱾ ᱡᱩᱞᱩᱝ ᱮᱫᱟ ᱠᱚ᱾ ᱟᱫᱚ ᱜᱚᱝᱠᱮ ᱪᱮᱫ ᱞᱮᱠᱟ ᱛᱟᱦᱞᱮ ᱱᱤᱭᱟᱹ ᱵᱟᱨ ᱨᱮ? ᱮ ᱤᱭᱟᱹ ᱠᱚ ᱪᱮᱦᱨᱟ ᱜᱮᱛᱚ ᱦᱩᱭᱩᱜ-ᱟ ᱥᱮ ᱫᱟᱜ ᱛᱚᱭ ᱫᱟᱜ ᱟᱠᱟᱫᱟ᱾
ᱟ ᱚᱱᱟᱫᱚ ᱜᱚᱝᱠᱮ ᱱᱟᱦᱟᱜ ᱵᱟᱞᱤᱧ ᱞᱟᱹᱭ ᱫᱟᱲᱮᱭᱟᱜ ᱠᱟᱱᱟ᱾ ᱚᱱᱟ ᱫᱚ, ᱚᱱᱟ ᱫᱚ ᱜᱚᱝᱠᱮ ᱢᱟᱱᱮ ᱞᱟᱹᱭ ᱫᱚ ᱥᱚᱢᱵᱷᱚᱵᱽ ᱵᱟᱝ ᱠᱟᱱᱟ ᱥᱮ ᱚᱱᱟ ᱫᱚ ᱢᱟᱱᱮ, ᱮᱸ ᱪᱮᱫ ᱞᱮᱠᱟ ᱤᱭᱟᱹ ᱱᱟᱦᱟᱜ ᱚᱱᱟ ᱫᱚ ᱟᱵᱚ ᱥᱚᱢᱚᱭᱮ ᱥᱮᱴ ᱥᱮᱴᱮᱨᱚᱜ ᱥᱮᱴᱮᱨᱚᱜ ᱱᱟᱦᱟᱜ ᱮ ᱞᱟᱹᱭᱟ ᱵᱚᱱᱟ ᱱᱟᱜ ᱪᱮᱫ ᱞᱮᱠᱟ ᱦᱩᱭ ᱦᱩᱭᱠᱟᱱᱟ ᱥᱮ ᱵᱟᱝᱟ ᱱᱟᱦᱟᱜ᱾
ᱦᱩᱸ
ᱚᱱᱟ ᱫᱚ ᱞᱟᱦᱟ ᱠᱷᱚᱱ ᱛᱚ ᱞᱟᱹᱭ ᱢᱟ ᱵᱟᱝ ᱜᱟᱱᱚᱜ ᱠᱟᱱᱟ ᱥᱮ᱾
ᱦᱩᱸ, ᱫᱟᱜᱽ ᱜᱮ ᱞᱟᱹᱭᱟᱭ ᱟᱨᱠᱤ᱾ ᱠᱤ ᱪᱮᱫ ᱞᱮᱠᱟ ᱫᱟᱜ ᱤᱭᱟᱹᱜ ᱠᱟᱱᱟ ᱥᱮ ᱵᱟᱝ? ᱚᱱᱛᱮ ᱫᱚ ᱢᱟ᱾
ᱡᱟᱹᱥᱛᱤ ᱥᱟᱨ ᱵᱤᱥ ᱠᱚᱠᱚ ᱮᱢᱮᱫᱟ᱾